ᱦᱮᱞᱳ
ᱡᱚᱦᱟᱨ ᱜᱤ ᱫᱤᱫᱤ
ᱦᱮᱸ ᱦᱮᱸ ᱢᱟᱹᱭ ᱞᱟᱹᱭ ᱢᱮ ᱢᱟᱹᱭ
ᱪᱮᱫ ᱠᱚᱢ ᱪᱤᱠᱟᱹᱭᱮᱫᱼᱟ ᱫᱤᱫᱤ ᱱᱤᱛᱳᱜ ᱫᱚ?
ᱦᱚᱸᱜ ᱚᱭ ᱱᱤᱛᱚᱜ ᱫᱚ ᱪᱷᱟᱸᱫᱽ ᱨᱮ ᱫᱩᱲᱛᱤᱧ ᱞᱮ ᱫᱟᱬᱟ ᱵᱟᱲᱟᱭ ᱟᱞᱮ
ᱦᱩᱸᱻ ᱟᱨ ᱞᱟᱹᱭᱫᱤᱧ ᱡᱮ ᱟᱯᱮ ᱚᱲᱟᱜ ᱨᱮᱱ ᱦᱚᱲ ᱠᱚ ᱵᱮᱥ ᱵᱟᱲᱟ ᱜᱮᱭᱟ ᱠᱚ ᱛᱚ?
ᱦᱮᱸ ᱢᱟᱹᱭ ᱵᱷᱟᱜᱤ ᱜᱮᱭᱟ ᱠᱚ ᱟᱯᱮ ᱨᱮᱱ ᱫᱚ?
ᱟᱞᱮᱨᱮᱱ ᱦᱚᱸ ᱱᱤᱛᱚᱜ ᱫᱚ ᱪᱟᱸᱫᱳ ᱵᱚᱸᱜᱟᱭᱟᱜ ᱫᱟᱭᱟ ᱫᱩᱞᱟᱹᱲ ᱛᱮ ᱢᱟᱱᱮ ᱱᱟᱯᱟᱭ ᱜᱮ ᱢᱮᱱᱟᱜ ᱟᱠᱟᱫ ᱠᱚᱣᱟ ᱦᱟᱸᱜ
ᱚ ᱵᱷᱟᱜᱤ ᱜᱮᱠᱚ ᱪᱚᱱᱤᱡ ᱠᱚ
ᱥᱮ ᱵᱟᱝ
ᱫᱟᱠᱟ ᱠᱚᱫᱚ ᱡᱚᱢ ᱦᱩᱭ ᱟᱠᱟᱱᱟ ᱛᱤᱠᱤᱱ ᱵᱮᱲᱟ
ᱚ ᱦᱳᱭᱛᱚ ᱫᱟᱜ ᱞᱮᱫᱟᱭ ᱥᱮ ᱵᱟᱝ ᱟᱯᱮ ᱥᱮᱱ ᱫᱚ?
ᱦᱩᱸ ᱫᱟᱜ ᱞᱮᱫᱟᱭ ᱦᱚᱞᱟ ᱢᱟᱫᱷᱮ ᱨᱮᱜᱮ ᱫᱚᱢᱮ ᱞᱟᱜ ᱮᱫ ᱛᱟᱦᱮᱸᱜ ᱟᱭ ᱟᱫᱚ ᱱᱤᱭᱟᱹ ᱜᱷᱟᱹᱲᱤᱡ ᱫᱚ ᱥᱤᱛᱩᱝ ᱟᱠᱟᱫᱟᱭ
ᱤᱭᱟᱹ ᱟᱫᱚ ᱞᱟᱹᱭᱮᱫ ᱟᱹᱧ ᱫᱤᱫᱤ ᱡᱮ ᱟᱯᱮᱥᱮᱱ ᱫᱚ ᱢᱟᱱᱮ ᱡᱟᱦᱟᱸ ᱛᱚᱞᱟ ᱠᱚᱵᱚᱱ ᱮᱨ ᱟᱯᱷᱚᱨᱟ ᱚᱱᱟ ᱫᱚ ᱛᱤᱱᱟᱹᱜ ᱥᱟᱺᱜᱤᱧ ᱥᱮᱯᱮ ᱫᱷᱩᱨᱟᱹᱣ ᱟᱠᱟᱱᱟ
ᱦᱮᱸ ᱛᱚᱞᱟ ᱢᱟ ᱜᱤᱰᱤ ᱟᱠᱟᱫ ᱜᱮᱭᱟᱞᱮ
ᱚᱻ ᱟᱫᱚ ᱞᱟᱹᱭᱮᱫ ᱟᱹᱧ ᱡᱮ ᱫᱤᱫᱤ ᱟᱢ ᱫᱚ ᱢᱟᱱᱮ ᱦᱩᱲᱩ ᱨᱚᱦᱚᱭ ᱠᱚᱢ ᱵᱟᱰᱟᱭ ᱜᱮᱭᱟ ᱥᱮ ᱵᱟᱝ ᱛᱚᱞᱟ ᱛᱩᱫ ᱠᱚ ᱟᱨ ᱠᱩᱥᱤᱭᱟᱜ ᱜᱮᱭᱟᱢ ᱥᱮ ᱵᱟᱝ?
ᱦᱩᱸ ᱱᱟᱥᱮ ᱱᱟᱥᱮᱧ ᱵᱟᱰᱟᱭ ᱜᱤᱭᱟ ᱵᱷᱟᱜᱮ ᱪᱷᱮᱨᱟ ᱫᱚ ᱵᱟᱹᱧ ᱵᱟᱰᱟᱭ ᱜᱤᱭᱟ ᱾
ᱟ ᱟᱢ ᱫᱚ ᱢᱟᱹᱭ ᱵᱟᱰᱟᱭ ᱜᱤᱭᱟᱢ ᱥᱮ ᱵᱟᱝ?
ᱤᱧ ᱵᱟᱰᱟᱭ ᱜᱤᱭᱟᱹᱧ ᱟᱹᱰᱤ ᱨᱟᱹᱥᱠᱟᱹᱧ ᱵᱩᱡᱷᱟᱹᱣ ᱠᱮᱫᱟ ᱡᱮ ᱞᱟᱹᱭ ᱠᱮᱜ ᱟᱢ ᱡᱮ ᱱᱟᱥᱮ ᱱᱟᱥᱮᱧ ᱵᱟᱰᱟᱭᱟ ᱢᱟᱱᱮ ᱟᱵᱚ ᱛᱤᱨᱞᱟᱹ ᱦᱚᱯᱚᱱ ᱫᱚ ᱢᱟᱱᱮ ᱟᱹᱰᱤ ᱜᱟᱱ ᱜᱮ ᱢᱟᱱᱮ ᱡᱟᱦᱟᱱᱟᱜ ᱠᱟᱹᱢᱤᱨᱮ ᱢᱟᱱᱮ ᱵᱟᱵᱚᱱ ᱥᱮᱞᱮᱫᱚᱜ ᱠᱟᱱᱟ ᱾ ᱥᱮ ᱡᱟᱦᱱᱟᱜ ᱟᱵᱚ ᱦᱩᱲᱩ ᱨᱚᱦᱚᱭ ᱠᱚᱨᱮ ᱮᱢᱟᱱ ᱠᱚᱨᱮ ᱵᱟᱵᱚᱱ ᱥᱮᱲᱟᱭᱮᱫᱟ ᱚᱱᱟ ᱫᱚ ᱥᱮᱬᱟ ᱞᱟᱹᱠᱛᱤ ᱠᱟᱱᱟ ᱠᱟᱨᱚᱱ ᱟ ᱵᱚ ᱫᱚ ᱛᱤᱨᱞᱟᱹ ᱦᱚᱯᱚᱱ ᱥᱮ ᱮᱴᱟᱜ ᱚᱲᱟᱜ ᱨᱮ ᱜᱚᱝ ᱵᱚᱱᱟ ᱠᱚ
ᱦᱳᱭ ᱾
ᱟᱨ ᱤᱭᱟᱹ ᱞᱟᱹᱭ ᱫᱟᱹᱧ ᱟᱯᱮᱥᱮᱱ ᱫᱚ ᱯᱚᱨᱚᱵᱽ ᱠᱚ ᱦᱩᱭᱩᱜ ᱟᱥᱮ ᱵᱟᱝ ᱱᱤᱭᱟᱹ ᱟᱥᱟᱲ ᱵᱚᱸᱜᱟ ᱫᱚ ᱪᱮᱫ? ᱯᱚᱨᱚᱵᱽ ᱠᱚ ᱦᱩᱭᱩᱜᱼᱟ, ᱟᱯᱮ ᱥᱮᱱ ᱫᱚ?
ᱦᱚᱸ ᱦᱳᱭᱳᱜ ᱜᱤᱭᱟ ᱾ ᱟᱞᱮ ᱥᱮᱫ ᱦᱚᱸ ᱯᱚᱨᱚᱵᱽ ᱠᱚ ᱵᱷᱟᱹᱜᱮ ᱜᱮ ᱦᱳᱭᱳᱜ ᱜᱮᱭᱟ ᱟᱞᱮ ᱥᱮᱜ ᱦᱚᱸ ᱡᱷᱚᱛᱚᱱᱟᱜ ᱯᱚᱨᱚᱵᱽ ᱜᱮ ᱦᱳᱭᱳᱜ ᱜᱤᱭᱟ ᱾
ᱩᱸ ᱞᱟᱹᱭᱫᱤᱧ ᱡᱮ ᱫᱤ ᱟᱢ ᱫᱚ ᱛᱟᱞᱦᱮ ᱢᱟᱱᱮ ᱡᱟᱦᱟᱱᱟᱜ ᱮᱱᱮᱡ ᱥᱮᱨᱮᱧ ᱞᱟᱹᱭ ᱠᱟᱛᱮᱜ ᱢᱟᱱᱮ ᱟᱢᱫᱚ ᱥᱟᱯᱴᱟ ᱵᱟᱸᱫᱮᱢ ᱠᱩᱥᱤᱭᱟᱜᱼᱟ, ᱥᱮ ᱠᱟᱥᱳ ᱵᱟᱸᱫᱮᱢ ᱠᱩᱥᱤᱭᱟᱜᱼᱟ, ᱚᱱᱟ ᱱᱟᱥᱮᱱᱟᱜ ᱮᱢ ᱞᱟᱹᱭ ᱞᱮᱠᱷᱟᱱ ᱢᱟᱱᱮ ᱠᱟᱹᱡᱽ ᱵᱷᱟᱹᱜᱤᱧ ᱵᱩᱡᱷᱟᱹᱣ ᱠᱮᱭᱟ ᱢᱟᱱᱮ ᱟᱢᱟᱜ ᱢᱚᱱᱳᱵᱷᱟᱵ ᱴᱟᱜ ᱮᱢ ᱡᱟᱱᱟᱣᱤᱧ ᱠᱮᱭᱟ ᱛᱤᱱᱟᱹᱜ ᱮᱢ ᱠᱩᱥᱤᱭᱟᱜᱼᱟ ᱾
ᱦᱩᱸ ᱟᱵᱚᱣᱟᱜ ᱫᱚ ᱥᱟᱯᱴᱟ ᱵᱟᱸᱫᱮ ᱫᱚ ᱯᱟᱹᱦᱤᱞ ᱠᱷᱚᱱᱟᱜ ᱜᱮᱵᱚᱱ ᱥᱟᱯᱴᱟ ᱵᱟᱸᱫᱮ ᱠᱟᱛᱮᱜ ᱜᱮᱵᱚᱱ ᱢᱟᱱᱮ ᱵᱟᱯᱞᱟ ᱵᱤᱦᱟᱹ ᱠᱷᱚᱱᱟᱜ ᱦᱚᱸ ᱾ ᱢᱟᱱᱮ ᱪᱮᱜ ᱤᱧ ᱞᱟᱹᱭᱟ ᱢᱟᱱᱮ ᱚᱝᱠᱟ ᱛᱮᱜᱮ ᱵᱚᱱ ᱵᱟᱯᱞᱟᱜ ᱠᱟᱱᱟ ᱦᱟᱭ ᱠᱟᱥᱳ ᱵᱟᱸᱫᱮ ᱠᱟᱛᱮᱫ ᱫᱚ ᱠᱟᱥᱳ ᱵᱟᱸᱫᱮ ᱦᱚᱸᱧ ᱠᱩᱥᱤᱭᱟᱜ ᱜᱤᱭᱟ ᱾ ᱢᱮᱱᱠᱷᱟᱱ ᱫᱚ ᱥᱟᱯᱴᱟ ᱵᱟᱸᱫᱮ ᱫᱚ ᱡᱟᱹᱥᱛᱤ ᱧᱚᱜ ᱜᱤᱧ ᱠᱩᱥᱤᱭᱟᱜ ᱜᱮᱭᱟ
ᱚ ᱞᱟᱹᱭ ᱤᱧ ᱡᱮ ᱫᱤᱫᱤ ᱱᱟᱦᱟᱜ ᱢᱟ ᱧᱮᱞᱚᱜ ᱠᱟᱱᱟ ᱡᱮ ᱟᱵᱚᱣᱟᱜ ᱪᱤᱠᱤ ᱯᱟᱹᱨᱥᱤ ᱢᱟ ᱢᱟᱱᱮ ᱟᱹᱰᱤ ᱟᱭᱢᱟ ᱥᱟᱱᱛᱟᱲ ᱜᱮ ᱟᱵᱚ ᱢᱚᱫᱽᱫᱷᱮ ᱨᱮᱱ ᱜᱮ ᱢᱟᱱᱮ ᱵᱟᱠᱚ ᱠᱩᱥᱤᱭᱟᱜ ᱠᱟᱱᱟ ᱛᱚ ᱟᱢᱫᱚ ᱪᱤᱠᱤᱛᱮ ᱯᱟᱲᱦᱟᱜ ᱨᱚᱲ ᱢᱟᱵᱚᱱ ᱵᱟᱲᱟᱭ ᱜᱮᱭᱟ ᱯᱟᱲᱦᱟᱜ ᱛᱟᱯᱚᱨᱮ ᱛᱤᱨᱞᱟᱹ ᱠᱚ ᱥᱤᱠᱷᱱᱟᱹᱛ ᱛᱤᱱᱟᱹᱜ ᱜᱟᱱᱮᱢ ᱠᱩᱥᱤᱭᱟᱜ ᱜᱮᱭᱟ?
ᱠᱩᱥᱤᱭᱟᱜ ᱜᱤᱭᱟᱹᱧ ᱠᱟᱨᱚᱱ ᱟᱵᱚᱣᱟᱜ ᱛᱤᱨᱞᱟᱹ ᱫᱚ ᱚᱞᱚᱜ ᱯᱟᱲᱦᱟᱜ ᱫᱚ ᱚᱞᱚᱜ ᱯᱟᱲᱦᱟᱜ ᱮᱢ ᱥᱮᱬᱟ ᱞᱮᱱᱠᱷᱟᱱ ᱞᱟᱦᱟᱥᱮᱜ ᱮᱢ ᱛᱟᱲᱟᱢ ᱫᱟᱲᱮᱭᱟᱜᱼᱟ ᱥᱮ ᱟᱨ ᱱᱟᱦᱟᱜ ᱫᱚ ᱱᱤᱛ ᱱᱤᱛᱚᱜ ᱢᱟ ᱫᱮᱠᱩ ᱠᱚᱫᱚ ᱟᱵᱚ ᱠᱚ ᱢᱟᱱᱮ ᱫᱮᱠᱩ ᱜᱮ ᱞᱟᱦᱟᱜ ᱠᱟᱱᱟ ᱠᱚ ᱟᱵᱚ ᱫᱚᱵᱚᱱ ᱛᱟᱭᱚᱢ ᱤᱫᱤᱜ ᱠᱟᱱᱟ ᱾
ᱚᱱᱟ ᱠᱟᱨᱚᱱ ᱛᱮ ᱟᱵᱚ ᱫᱚ ᱢᱟᱱᱮ ᱚᱞᱚᱜ ᱯᱟᱲᱦᱟᱣ ᱫᱚ ᱟᱹᱰᱤᱜᱮ ᱥᱮᱬᱟ ᱞᱟᱹᱠᱛᱤ ᱠᱟᱱ ᱛᱟᱵᱚᱱᱟ ᱾
ᱟᱹᱰᱤ ᱨᱟᱹᱥᱠᱟᱹᱧ ᱵᱩᱡᱷᱟᱹᱣ ᱠᱮᱫᱟ ᱡᱮ ᱟᱢᱟᱜ ᱚᱱᱩᱵᱷᱟᱵᱽ ᱞᱟᱹᱭ ᱠᱮᱫᱟᱢ ᱡᱮ ᱛᱤᱨᱞᱟᱹ ᱠᱚᱫᱚ ᱚᱞᱚᱜ ᱯᱟᱲᱦᱟᱜ ᱥᱮᱬᱟ ᱫᱚ ᱞᱟᱹᱠᱛᱤ ᱠᱟᱱ ᱜᱤᱭᱟ ᱱᱚᱜᱼᱚᱭ ᱡᱮᱢᱚᱱ ᱧᱮᱞᱚᱜ ᱠᱟᱱᱟ ᱢᱟᱱᱮ ᱟᱹᱰᱤ ᱟᱹᱰᱤ ᱡᱟᱭᱜᱟ ᱨᱮᱜᱮ ᱟᱵᱩ ᱛᱤᱨᱞᱟᱹ ᱠᱚ ᱪᱮᱛᱟᱱ ᱨᱮ ᱢᱟᱱᱮ ᱟᱹᱰᱤ ᱱᱟᱱᱟ ᱦᱩᱱᱟᱹᱨ ᱡᱳ ᱢᱟᱱᱮ ᱱᱟᱱᱟ ᱦᱩᱱᱟᱹᱨ ᱢᱟᱱᱮ ᱵᱮ ᱵᱟᱹᱲᱤᱡ ᱱᱟᱦᱟᱪᱟᱨ ᱦᱩᱭᱩᱜ ᱠᱟᱱᱟ ᱚᱱᱟ ᱡᱟᱛᱮ ᱴᱮᱠᱟᱣ ᱫᱟᱨᱟᱢ ᱞᱟᱹᱜᱤᱫ ᱛᱮ ᱟᱵᱚ ᱛᱤᱨᱞᱟᱹ ᱠᱚᱣᱟᱜ ᱫᱚ ᱡᱩᱢᱤᱫ ᱫᱟᱲᱮ ᱫᱚᱨᱠᱟᱨ ᱠᱟᱱ ᱜᱤᱭᱟ ᱟᱨ ᱥᱟᱶᱛᱟ ᱥᱚᱢᱟᱡᱽ ᱨᱮᱱ ᱦᱚᱲ ᱠᱚᱦᱚᱸ ᱚᱱᱟ ᱥᱟᱶᱛᱮ ᱜᱚᱲᱚ ᱠᱚ ᱮᱢᱟᱵᱚᱱ ᱠᱷᱟᱡᱽ ᱵᱷᱟᱜᱮ ᱵᱷᱟᱜᱮ ᱠᱚᱜᱼᱟ ᱟᱫᱚ ᱱᱚᱣᱟ ᱨᱮ ᱟᱢ ᱛᱤᱱᱟᱹᱜ ᱜᱟᱱ ᱥᱟᱭᱮᱢ ᱮᱢ ᱫᱟ? ᱡᱮ ᱵᱷᱟᱜᱮ ᱠᱚᱜᱼᱟ ᱥᱮ ᱵᱟᱝ ᱡᱩᱫᱤ ᱜᱚᱲᱚ ᱠᱚ ᱮᱢᱟᱵᱚᱱ ᱠᱮᱭᱟ?
ᱦᱩᱸ ᱚᱱᱟ ᱢᱟ ᱴᱷᱤᱠ ᱠᱟᱛᱷᱟᱢ ᱞᱟᱹᱭ ᱠᱟᱜᱼᱟ ᱾ ᱡᱮ ᱥᱟᱶᱛᱟ ᱫᱚ ᱟᱵᱚᱫᱚ ᱟᱹᱰᱤ ᱜᱚᱲᱚᱭ ᱮᱢᱟᱵᱚᱱ ᱠᱟᱱᱟ ᱾
ᱦᱳᱭ ᱾ ᱵᱷᱟᱹᱜᱤ ᱠᱟᱛᱷᱟ ᱜᱮᱢ ᱞᱟᱹᱭ ᱟᱠᱟᱜᱼᱟ, ᱟᱫᱚ ᱞᱟᱹᱭ ᱟᱹᱧ ᱡᱮ ᱟᱯᱮᱥᱮᱱ ᱫᱚ ᱚᱠᱟ ᱪᱟᱸᱫᱳ ᱠᱚ ᱥᱚᱨᱦᱟᱭᱚᱜᱼᱟ? ᱮᱢᱚᱱᱟᱜ ᱡᱟᱭᱜᱟ ᱠᱚᱨᱮᱜ ᱧᱮᱞ ᱦᱳᱭ ᱠᱟᱱᱟ ᱡᱮ ᱯᱩᱥ ᱵᱚᱸᱜᱟ ᱠᱚ ᱥᱚᱨᱦᱟᱭᱚᱜᱼᱟ ᱾ ᱟᱫᱚ ᱟᱯᱮ ᱫᱚ ᱥᱚᱨᱦᱟᱭ ᱵᱚᱸᱜᱟ ᱯᱮ ᱥᱚᱨᱦᱟᱭᱚᱜᱼᱟ ᱥᱮ ᱯᱩᱥ ᱵᱚᱸᱜᱟ ᱜᱮᱯᱮ ᱥᱚᱨᱦᱟᱭᱚᱜᱼᱟ ᱾ ᱠᱟᱹᱴᱤᱡ ᱮᱢ ᱞᱮᱭ ᱞᱮᱠᱷᱟᱡ ᱱᱟᱯᱟᱭ ᱠᱚᱜᱼᱟ
ᱱᱤ ᱴᱚᱴᱷᱟ ᱠᱚᱨᱮ ᱫᱚ ᱯᱩᱥ ᱵᱚᱸᱜᱟ ᱦᱚᱠᱚ ᱥᱚᱦ ᱚᱜ ᱜᱮᱭᱟ ᱟᱞᱮᱥᱮᱫ ᱫᱚ ᱥᱚᱦᱚᱨᱟᱭ ᱪᱟᱸᱫᱳ ᱨᱮᱜᱮ ᱥᱚᱦᱨᱟᱭᱚᱜ ᱜᱮᱭᱟ ᱟᱸ ᱟᱯᱮ ᱥᱮᱫ ᱫᱚ ᱚᱠᱟ ᱪᱟᱸᱫᱳ ᱯᱮ ᱥᱚᱦᱨᱟᱭᱚᱜ ᱜᱮᱭᱟ
ᱟᱞᱮ ᱦᱚᱸ ᱢᱟᱱᱮ ᱥᱚᱨᱦᱟᱭ ᱪᱟᱸᱫᱚ ᱨᱮᱜᱮ ᱞᱮ ᱥᱚᱨᱦᱟᱭᱚᱜᱼᱟ ᱟᱫᱚ ᱟᱞᱮ ᱫᱚ ᱫᱤᱱ ᱟᱞᱮ ᱫᱷᱟᱡᱽᱡᱚᱭᱟᱞᱮ ᱢᱟᱱᱮ ᱚᱱᱠᱟ ᱢᱟᱺᱡᱷᱤ ᱦᱚᱲ ᱥᱟᱵ ᱠᱟᱛᱮᱜ ᱛᱟᱯᱚᱨᱮ ᱞᱟᱥᱴᱮ ᱨᱮ ᱡᱟᱦᱟᱸ ᱠᱩᱱᱟᱹᱢᱤ ᱡᱮ ᱵᱟᱝ ᱦᱳᱭᱳᱜᱼᱟ ᱚᱱᱟ ᱠᱩᱱᱟᱹᱢᱤ ᱨᱮᱞᱮ ᱵᱚᱸᱜᱟ ᱵᱩᱨᱩᱭ ᱛᱮ ᱟᱫᱚᱞᱮ ᱥᱚᱨᱦᱟᱭᱚᱜᱼᱟ ᱟᱫᱚᱧ ᱞᱟᱹᱭᱮᱜᱼᱟ ᱡᱮ ᱟᱯᱮ ᱫᱚᱯᱮ ᱥᱚᱨᱦᱟᱭᱚᱜᱼᱟ ᱛᱤᱱᱟᱹᱜ ᱫᱤᱱ ᱯᱮ ᱮᱱᱮᱡᱼᱟ ᱠᱟᱹᱴᱤᱡ ᱮᱢ ᱞᱟᱹᱭᱠᱚᱜᱼᱟ
ᱟᱞᱮ ᱦᱚᱸ ᱯᱮ ᱫᱤᱱ ᱫᱷᱚᱨᱮᱞᱮ ᱥᱚᱦᱚᱨᱟᱭᱚᱜ ᱜᱤᱭᱟ ᱾
ᱟᱯᱮ ᱫᱚ ᱚᱠᱟᱞᱮᱠᱟ ᱯᱮ ᱥᱚᱦᱚᱨᱟᱭᱚᱜ ᱜᱤᱭᱟ?
ᱟᱞᱮ ᱫᱤᱱ ᱟᱞᱮ ᱥᱮᱱᱟᱜ ᱟᱞᱮ ᱫᱤᱥᱚᱢ ᱨᱮᱫᱚ ᱢᱟᱱᱮ ᱢᱚᱬᱮ ᱥᱤᱧ ᱢᱚᱬᱮ ᱧᱤᱫᱟᱹᱞᱮ ᱥᱚᱨᱦᱟᱭᱚᱜᱼᱟ ᱯᱳᱭᱞᱳ ᱫᱚ ᱩᱢ ᱢᱟᱦᱟ ᱛᱟᱨᱯᱚᱨᱮ ᱫᱚ ᱦᱳᱭᱳᱜ ᱠᱟᱱᱟ ᱵᱚᱸᱜᱟᱭ ᱢᱟᱦᱟ ᱛᱟᱨᱯᱚᱨᱮ ᱫᱚ ᱦᱳᱭᱳᱜᱼᱟ ᱠᱷᱩᱱᱴᱟᱹᱣ ᱢᱟᱦᱟ ᱛᱟᱨᱯᱚᱨᱮ ᱦᱳᱭᱳᱜ ᱠᱟᱱᱟ ᱡᱟᱞᱮ ᱢᱟᱦᱟ ᱛᱟᱨ ᱯᱚᱨᱮ ᱡᱟᱡᱽᱞᱮ ᱢᱟᱦᱟ ᱟᱫᱚ ᱟᱯᱮ ᱥᱮᱱ ᱫᱚ ᱢᱟᱱᱮ ᱚᱠᱟᱴᱟᱜ ᱢᱟᱦᱟ ᱨᱮᱠᱚ ᱵᱚᱸᱜᱟ ᱵᱩᱨᱩᱭᱟ ᱟᱨ ᱚᱠᱟᱴᱟᱜ ᱢᱟᱦᱟ ᱨᱮᱫᱚ ᱠᱚ ᱮᱱᱮᱡᱼᱟ ᱡᱚᱢ ᱧᱩᱭᱟᱠᱚ ᱠᱟᱹᱴᱤᱡ ᱮᱢ ᱞᱟᱹᱭ ᱥᱚᱫᱚᱨ ᱞᱮᱠᱷᱟᱡ ᱱᱟᱯᱟᱭ ᱠᱚᱜᱼᱟ
ᱟᱞᱮ ᱥᱮᱫ ᱫᱚ ᱩᱢ ᱢᱟᱦᱟᱞᱮ ᱢᱟᱱᱟᱣ ᱜᱮᱭᱟ ᱥᱟᱨᱫᱤ ᱟᱨ ᱡᱟᱞᱮ ᱢᱟᱦᱟᱞᱮ ᱢᱟᱱᱟᱣ ᱜᱮᱭᱟ ᱩᱢ ᱨᱮᱫᱚ ᱢᱟᱱᱮ ᱟᱨ ᱚᱱᱮ ᱰᱟᱝᱨᱤᱞᱮ ᱤᱫᱤ ᱠᱚᱣᱟ ᱰᱟᱝᱨᱤ ᱛᱟᱨᱯᱚᱨᱮ ᱟᱫᱚᱥ ᱵᱮᱞᱮ ᱞᱮ ᱞᱮᱵᱮᱫ ᱦᱚᱪᱚ ᱠᱚᱛᱮ ᱛᱟᱨᱯᱚᱨᱮ ᱟᱫᱚ ᱡᱚᱜᱽ ᱢᱟᱺᱡᱷᱤ ᱚᱲᱟᱜ ᱨᱮᱞᱮ ᱢᱟᱱᱮ ᱚᱱᱮ ᱡᱟᱦᱟᱸᱭ ᱡᱟᱦᱟᱸᱭᱤᱡ ᱰᱟᱝᱨᱤ ᱞᱮᱵᱮᱫ ᱠᱮᱜ-ᱟᱭ ᱟᱱᱮ ᱵᱮᱞᱮ ᱞᱮᱵᱮᱫ ᱠᱮᱜᱼᱟᱭ ᱟᱨ ᱛ ᱛᱟᱨᱯᱚᱨᱮ ᱚᱸᱰᱮ ᱠᱷᱚᱱᱟᱜ ᱞᱮ ᱢᱟᱱᱮ ᱨᱩᱣᱟᱹᱲ ᱚᱠᱛᱚ ᱟᱫᱚ ᱟᱫᱚ ᱚᱲᱟᱜ ᱨᱮ ᱡᱚᱜᱽ ᱢᱟᱺᱡᱷᱤ ᱚᱲᱟᱜ ᱨᱮᱞᱮ ᱟᱹᱜᱩ ᱦᱩᱭᱩᱜᱼᱟ ᱚᱸᱰᱮᱜᱮ ᱦᱟᱺᱰᱤ ᱠᱚ ᱮᱢ ᱵᱟᱲᱟ ᱠᱟᱛᱮᱫ ᱚᱱᱠᱟ ᱠᱟᱛᱮ ᱜᱮ ᱢᱟᱱᱮ ᱩᱢ ᱢᱟᱦᱟ ᱫᱚ ᱢᱟᱱᱟᱜᱼᱟ ᱛᱟᱨᱯᱚᱨᱮ ᱥᱟᱹᱨᱫᱤ ᱢᱟᱦᱟ ᱫᱚ ᱠᱷᱩᱱᱴᱟᱹᱞ ᱢᱟᱱᱮ ᱜᱚᱰᱟ ᱨᱮᱞᱮ ᱛᱚᱞ ᱠᱚᱣᱟ ᱚᱱᱠᱟ ᱛᱮᱜᱮᱞᱮ ᱨᱟᱹᱥᱠᱟᱹᱭ ᱨᱟᱹᱥᱠᱟᱹᱭ ᱜᱮᱭᱟ
ᱚᱸ ᱟᱹᱰᱤ ᱱᱟᱯᱟᱭᱮᱢ ᱞᱟᱹᱭ ᱠᱮᱜᱼᱟ ᱟᱫᱚ ᱞᱟᱹᱭᱮᱜ ᱡᱩᱫᱤ ᱟᱢᱫᱚ ᱛᱤᱱᱟᱹᱜ ᱜᱟᱱ ᱢᱟᱱᱮ ᱟᱵᱚ ᱥᱟᱶᱛᱟ ᱥᱚᱢᱟᱡᱽ ᱨᱮᱱᱟᱜ ᱮᱱᱮᱡ ᱥᱤᱨᱤᱧ ᱠᱚᱢ ᱠᱩᱥᱤᱭᱟᱜ ᱜᱮᱭᱟ ᱠᱤᱝᱵᱟ ᱫᱚᱝ ᱠᱤᱝᱵᱟ ᱞᱟᱜᱽᱲᱮ ᱜᱤᱞᱳᱣᱟᱹᱨᱤ ᱠᱚ ᱰᱟᱱᱴᱟ ᱠᱚ ᱛᱟᱯᱚᱨᱮ ᱠᱟᱨᱟᱢ ᱠᱚ ᱟᱯᱮ ᱥᱮᱱ ᱫᱚᱠᱚ ᱫᱚᱱ ᱜᱮᱭᱟ ᱥᱮ ᱵᱟᱝᱟ ᱛᱤᱱᱟᱹᱜ ᱜᱟᱱᱮᱢ ᱠᱩᱥᱤᱭᱟᱜᱼᱟ
ᱚᱢ ᱮᱱᱮᱡ ᱢᱟ ᱡᱷᱚᱛᱚ ᱮᱱᱮᱡ ᱜᱤᱧ ᱠᱩᱥᱤᱭᱟᱜ ᱜᱮᱭᱟ ᱡᱟᱥ ᱡᱟᱹᱥᱛᱤ ᱫᱚ ᱫᱚᱝ ᱮᱱᱮᱡ ᱠᱩᱧ ᱠᱩᱥᱤᱭᱟᱜ ᱜᱮᱭᱟ
ᱚᱸ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱡᱮ ᱞᱟᱹᱭ ᱠᱮᱫᱟᱢ ᱡᱮ ᱟᱵᱚ ᱥᱟᱶᱛᱟ ᱥᱚᱢᱟᱡᱽ ᱨᱮᱱᱟᱜ ᱫᱚ ᱞᱟᱠᱪᱟᱨ ᱠᱟᱱ ᱛᱟᱵᱚᱱᱟ ᱠᱟᱞᱪᱟᱨᱟᱞ ᱮᱱᱮᱡ ᱥᱮᱨᱮᱧ ᱠᱟᱱ ᱛᱟᱵᱚᱱᱟ ᱚᱱᱟᱢ ᱠᱩᱥᱤᱭᱟᱜ ᱠᱟᱱᱟ ᱟᱹᱰᱤ ᱵᱷᱟᱹᱜᱤᱧ ᱵᱩᱡᱷᱟᱹᱣ ᱠᱮᱜᱼᱟ ᱟᱫᱚᱧ ᱞᱟᱹᱭᱠᱮᱜᱼᱟ ᱡᱮ ᱟᱯᱮᱥᱮᱱ ᱫᱚ ᱚᱱᱟ ᱱᱤᱢ ᱫᱟᱨᱮ ᱨᱮ ᱱᱤᱢ ᱡᱚᱠᱷᱚᱱ ᱵᱮᱞᱮᱜᱼᱟ ᱚᱱᱟ ᱱᱤᱢ ᱥᱩᱱᱩᱢ ᱠᱚᱫᱚ ᱯᱮ ᱥᱩᱱᱩᱢ ᱵᱟᱲᱟᱭ ᱜᱮᱭᱟ ᱥᱮ ᱵᱟᱝ ᱟᱨ ᱚᱱᱟ ᱱᱤᱢ ᱥᱩᱱᱩᱢ ᱠᱚ ᱢᱟᱱᱮ ᱚᱠᱟᱞᱮᱠᱟᱱ ᱠᱟᱹᱢᱤ ᱨᱮᱯᱮ
ᱩᱢ ᱞᱮᱭᱢᱮ
ᱢᱮᱱᱟᱜ ᱠᱟᱜ ᱜᱮᱭᱟ ᱟᱞᱮ ᱥᱮᱫ ᱢᱮᱱᱠᱷᱟᱱ ᱫᱚ ᱱᱤᱢ ᱨᱮᱱᱟᱜ ᱚᱱᱟ ᱡᱮ ᱥᱩᱱᱩᱢ ᱠᱟᱛᱷᱟᱢ ᱞᱟᱹᱭ ᱠᱮᱜᱼᱟ ᱚᱱᱟ ᱠᱚᱫᱚ ᱵᱟᱝᱞᱮ ᱵᱟᱰᱟᱭ ᱜᱮᱭᱟ ᱦᱮᱸ ᱵᱟᱰᱟᱭ ᱜᱮᱭᱟᱞᱮ ᱡᱮ ᱱᱤᱢ ᱫᱚ ᱟᱹᱰᱤ ᱠᱟᱹᱢᱤ ᱨᱮ ᱞᱟᱜᱟᱜ ᱜᱮᱭᱟ ᱡᱮᱢᱚᱱ ᱦᱟᱱᱮ ᱟᱵᱚᱣᱟᱜ ᱪᱷᱟᱹᱴᱤᱭᱟᱹᱨᱮ ᱞᱟᱜᱟᱜ ᱠᱟᱱᱟ ᱪᱷᱟᱹᱴᱤᱭᱟᱹᱨ ᱦᱩᱸ ᱟᱨ ᱦᱟᱱᱮ
ᱱᱤᱢ ᱫᱟᱠᱟ ᱠᱚᱢ ᱡᱚᱢ ᱦᱚᱪᱚ ᱡᱚᱢ ᱨᱮᱱᱟᱜ ᱢᱤᱫᱴᱟᱝ ᱪᱚᱞ ᱢᱮᱱᱟᱜ ᱛᱟᱵᱚᱱᱟ ᱟᱵᱚᱣᱟᱜ ᱥᱟᱱᱛᱟᱲ ᱥᱟᱶᱛᱟ ᱨᱮ ᱢᱮᱱᱠᱷᱟᱱ ᱡᱟᱦᱟᱸ ᱥᱩᱱᱩᱢ ᱨᱮᱱᱟᱜ ᱵᱮᱵᱚᱦᱟᱨ ᱴᱷᱟᱜ ᱫᱚ ᱟᱞᱮ ᱥᱮᱫ ᱫᱚ ᱢᱟ ᱵᱟᱞᱮ ᱵᱟᱰᱟᱭᱟ ᱡᱩᱫᱤ ᱠᱟᱹᱴᱤᱡ ᱮᱢ ᱞᱟᱹᱭ ᱠᱮᱭᱟ ᱠᱟᱹᱴᱤᱡ ᱵᱷᱟᱹᱜᱤ ᱠᱚᱜᱼᱟ
ᱥᱩᱱᱩᱢ ᱫᱚ ᱦᱮᱸ ᱟᱹᱰᱤ ᱱᱟᱯᱟᱭᱮᱢ ᱞᱟᱹᱭ ᱠᱮᱫᱼᱟ ᱱᱤᱢ ᱚᱱᱚᱱᱫᱚ ᱢᱟᱱᱮ ᱟᱵᱚ ᱫᱚ ᱡᱟᱦᱟᱱᱟᱜ ᱚᱸᱻ ᱠᱤᱢᱵᱟ ᱡᱟᱦᱟᱱᱟᱜ ᱦᱩᱲᱩᱢᱟᱨᱤᱡ ᱡᱩᱫᱤ ᱡᱟᱦᱟᱱᱟᱜ ᱵᱮ ᱵᱟᱹᱲᱤᱡ ᱡᱟᱦᱟᱱᱟᱜ ᱡᱤᱱᱤᱥ ᱢᱟᱱᱮ ᱦᱚᱲᱢᱚ ᱠᱷᱚᱱᱟᱜ ᱦᱩᱭᱟᱹᱜᱼᱟ ᱳᱰᱳᱠᱚᱜᱼᱟ ᱚᱱᱟ ᱨᱮᱠᱚ ᱞᱟᱜᱟᱣᱟ ᱛᱟᱯᱚᱨᱮ ᱱᱟᱯᱟᱭ ᱠᱟᱛᱷᱟ ᱫᱚ ᱦᱩᱭᱩᱜ ᱠᱟᱱᱟ ᱱᱚᱣᱟ ᱜᱮ ᱞᱟᱹᱭ ᱡᱮᱠᱷᱚᱱ ᱩᱱᱠᱩ ᱨᱮᱭᱟᱲ ᱫᱤᱱ ᱡᱟᱸᱜᱟ ᱠᱚ ᱢᱟᱱᱮ ᱯᱟᱲᱟᱜᱚᱜ ᱛᱟᱵᱚᱱᱟ ᱥᱮ ᱫᱚᱢᱮ ᱵᱚᱱ ᱨᱚᱫᱚᱜ ᱜᱮᱭᱟ ᱟᱫᱚ ᱚᱱᱟᱨᱮ ᱱᱤᱢ ᱥᱩᱱᱩᱢ ᱫᱚ ᱩᱱ ᱚᱠᱛᱚ ᱠᱚ ᱵᱮᱵᱚᱦᱟᱨ ᱜᱮᱭᱟ ᱩᱱ ᱚᱠᱛᱚ ᱵᱮᱵᱚᱦᱟᱨ ᱞᱮᱠᱷᱟᱱ ᱢᱟᱱᱮ ᱡᱟᱸᱜᱟ ᱠᱚ ᱟᱹᱰᱤ ᱱᱟᱯᱟᱭ ᱛᱟᱦᱮᱸᱱᱟ ᱟᱨᱠᱤ
ᱚ ᱟᱫᱚ ᱚᱠᱟᱞᱮᱠᱟ ᱠᱚ ᱢᱟᱱᱮ ᱚᱱᱟ ᱫᱚ ᱠᱚ ᱛᱮᱭᱟᱨ ᱜᱮᱭᱟ ᱠᱚ ᱚᱱᱟ ᱥᱩᱱᱩᱢ ᱫᱚ
ᱚᱱᱟ ᱥᱩᱱᱩᱢ ᱫᱚ ᱱᱚᱝᱠᱟ ᱡᱮ ᱡᱚᱠᱷᱚᱱ ᱵᱤᱞᱤᱠᱚᱜᱼᱟ ᱛᱚᱠᱷᱚᱱ ᱦᱟᱞᱟᱝ ᱟᱹᱜᱩᱭᱟᱠᱚ ᱦᱟᱞᱟᱝ ᱟᱹᱜᱩ ᱠᱟᱛᱮ ᱠᱚ ᱟᱹᱨᱩᱵ ᱥᱟᱯᱷᱟᱭᱟ ᱟᱹᱨᱩᱵ ᱥᱟᱯᱷᱟ ᱠᱟᱛᱮᱜ ᱢᱤᱫᱴᱮᱱ ᱢᱟᱱᱮ ᱤᱭᱟᱹ ᱨᱮᱱᱟᱜ ᱜᱮ ᱠᱷᱩᱱᱴᱤ ᱞᱮᱠᱟ ᱚᱱᱟ ᱛᱚᱠᱚ ᱫᱟᱹᱞᱟ ᱟᱨ ᱚᱱᱟ ᱫᱚ ᱪᱚᱠᱟᱜ ᱠᱚᱫᱚ ᱠᱚ ᱚᱪᱚᱜᱟ ᱛᱟᱨᱯᱚᱨᱮ ᱚᱱᱠᱟ ᱵᱟᱡᱟᱨ ᱠᱚ ᱤᱫᱤᱛᱮ ᱞᱮᱱ ᱦᱚᱪᱚᱭᱟᱠᱚ ᱟᱨ ᱚᱱᱠᱟ ᱠᱟᱛᱮᱜ ᱚᱱᱟ ᱨᱮᱱᱟᱜ ᱥᱩᱱᱩᱢ ᱫᱚ ᱞᱮᱱ ᱠᱟᱛᱮᱫ ᱠᱚ ᱩᱰᱩᱠᱟ ᱟᱨ ᱠᱤ
ᱚᱸ ᱚᱸ ᱚᱸ ᱟᱫᱚᱧ ᱞᱟᱹᱭᱮᱜ-ᱟ ᱚᱱᱟ ᱥᱩᱱᱩᱢ ᱫᱚ ᱩᱛᱩ ᱠᱚᱨᱮ ᱢᱮᱥᱟ ᱜᱟᱱᱚᱜ ᱜᱮᱭᱟ ᱥᱮ ᱵᱟᱝ
ᱦᱮᱸ ᱫᱤᱫᱤ ᱚᱱᱟ ᱥᱩᱱᱩᱢ ᱫᱚ ᱡᱮᱦᱮᱛᱩ ᱚᱱᱟ ᱫᱚ ᱦᱚᱲᱢᱚᱨᱮ ᱚᱡᱚᱜ ᱞᱟᱹᱜᱤᱫ ᱫᱮ ᱨᱚᱜᱽ ᱡᱤᱵᱟᱱᱩ ᱠᱚ ᱡᱟᱛᱮ ᱵᱟᱠᱚ ᱦᱩᱭᱩᱜ ᱢᱟ ᱮᱢᱚᱱ ᱦᱚᱸ ᱢᱤᱫ ᱥᱚᱢᱚᱭ ᱧᱮᱞ ᱠᱟᱱᱟ ᱡᱚᱠᱷᱚᱱ ᱩᱱᱠᱩ ᱥᱤᱢ ᱮᱸᱜᱟ ᱡᱟᱦᱟᱸᱭ ᱵᱚᱨᱥᱤ ᱮᱸᱜᱟ ᱫᱚᱢᱮ ᱠᱚ ᱥᱤ ᱠᱟᱠᱚᱣᱟ ᱥᱮ ᱩᱱᱠᱩ ᱥᱮᱭᱨᱚᱠᱚᱢ ᱠᱚᱱᱚ ᱥᱚᱢᱚᱭ ᱠᱚ ᱫᱟᱬᱟᱱᱟ ᱢᱮᱫᱦᱟ ᱠᱚᱨᱮ ᱠᱚ ᱴᱩᱰᱟᱹᱝᱟ ᱚᱱᱟ ᱥᱚᱢᱚᱭ ᱨᱮ ᱚᱱᱟ ᱥᱩᱱᱩᱢ ᱫᱚ ᱵᱮᱵᱚᱦᱟᱨ ᱞᱮᱠᱷᱟᱱ ᱢᱟᱱᱮ ᱚᱡᱚᱜ ᱞᱮᱠᱷᱟᱱ ᱢᱟᱱᱮ ᱩᱱᱠᱩ ᱵᱟᱠᱚ ᱦᱤᱡᱩᱜᱼᱟ ᱟᱨ ᱱᱤᱢ ᱥᱩᱱᱩᱢ ᱫᱚ ᱢᱟᱱᱮ ᱦᱚᱲᱢᱚ ᱨᱮ ᱚᱡᱚᱜ ᱫᱚ ᱫᱚᱢᱮ ᱜᱮ ᱵᱷᱟᱜᱮᱭᱟ ᱢᱟᱱᱮ ᱡᱟᱦᱟᱱᱟᱜ ᱚᱸᱡᱽᱨᱟ ᱡᱤᱱᱤᱥ ᱠᱚ ᱵᱟᱝ ᱨᱟᱠᱟᱵᱼᱟ ᱟᱨᱠᱤ
ᱦᱚᱸᱜ ᱚᱸ ᱱᱟᱯᱟᱭ ᱜᱮ ᱟᱹᱰᱤ ᱵᱷᱟᱹᱜᱮᱧ ᱵᱩᱡᱷᱟᱹᱣ ᱠᱮᱫᱟ ᱡᱮ ᱱᱚᱣᱟ ᱱᱤᱢ ᱱᱤᱢ ᱨᱮᱱᱟᱜ ᱦᱚᱸ ᱱᱩᱱᱟᱹᱜ ᱵᱟᱰᱟᱭ ᱜᱮᱭᱟᱞᱮ ᱡᱮ ᱱᱤᱢ ᱢᱟ ᱟᱹᱰᱤ ᱞᱟᱹᱠᱛᱤᱭᱟᱱ ᱡᱤᱱᱤᱥ ᱜᱮ ᱠᱟᱱᱟ ᱠᱤᱱᱛᱩ ᱟᱭ ᱥᱩᱱᱩᱢ ᱨᱮᱱᱟᱜ ᱵᱮᱵᱚᱦᱟᱨ ᱴᱷᱟᱜ ᱫᱚ ᱵᱟᱝ ᱵᱟᱰᱟᱭ ᱛᱟᱦᱮᱸᱜᱼᱟ ᱵᱟᱰᱟᱭ
ᱦᱚᱸ ᱟᱫᱚ ᱞᱟᱹᱭ ᱤᱧ ᱡᱮ ᱫᱤᱫᱤ ᱟᱢᱫᱚ ᱯᱟᱛᱲᱟ ᱨᱚᱜ ᱠᱚ ᱯᱷᱩᱲᱩᱜ ᱨᱚᱜ ᱠᱚ ᱢᱩᱨᱩᱫ ᱥᱟᱠᱟᱢ ᱨᱮᱱᱟᱜ ᱥᱟᱨᱡᱚᱢ ᱥᱟᱠᱟᱢ ᱨᱮᱱᱟᱜ ᱛᱟᱯᱚᱨᱮ ᱡᱟᱦᱟᱸ ᱟᱵᱚᱣᱟᱜ ᱥᱟᱶᱛᱟ ᱥᱚᱢᱟᱡᱽᱨᱮ ᱡᱟᱦᱟᱸ ᱵᱚᱸᱜᱟ ᱯᱷᱩᱲᱩᱜ ᱵᱚᱱ ᱡᱩᱛᱟ ᱚᱱᱟ ᱠᱚᱫᱚ ᱵᱟᱰᱟᱭᱟᱢ ᱵᱟᱝ ᱡᱩᱫᱤᱢ ᱵᱟᱰᱟᱭ ᱞᱮᱠᱷᱟᱡ ᱞᱟᱹᱭ ᱢᱮ ᱢᱟᱱᱮ ᱚᱠᱟᱞᱮᱠᱟ ᱵᱷᱟᱵᱽᱛᱮ ᱵᱚᱸᱜᱟ ᱯᱷᱩᱲᱩᱜ ᱠᱚᱠᱚ ᱵᱮᱱᱟᱣᱟ ᱟᱨ ᱥᱟᱨᱡᱚᱢ ᱥᱟᱠᱟᱢ ᱫᱚ ᱪᱮᱫ ᱞᱮᱠᱟ ᱵᱷᱟᱵᱽ ᱛᱮ ᱠᱚ ᱵᱮᱱᱟᱣᱟ ᱟᱨ ᱛᱤᱱᱟᱹᱜ ᱥᱟᱠᱟᱢ ᱛᱮ ᱠᱚ ᱵᱮᱱᱟᱣᱟ
ᱚᱱᱟ ᱫᱚ ᱴᱷᱤᱠ ᱵᱟᱹᱧ ᱵᱟᱰᱟᱭᱟ ᱢᱮᱱᱠᱷᱟᱱ ᱫᱚ ᱟᱭᱳ ᱠᱚ ᱠᱚ ᱨᱚᱜ ᱜᱮᱭᱟ ᱠᱚ ᱛᱚ ᱟᱫᱚ ᱧᱮᱞ ᱧᱮᱞ ᱛᱮ ᱠᱤᱪᱷᱩ ᱜᱩᱞᱟᱱ ᱫᱚ ᱵᱟᱰᱟᱭ ᱜᱤᱭᱟᱹᱟᱹᱧ ᱟᱨ ᱡᱮ ᱮᱠᱟᱞ ᱵᱟᱹᱧ ᱵᱟᱰᱟᱭᱟ ᱡᱮ ᱨᱚᱜ ᱠᱚ ᱚᱱᱟ ᱠᱚᱫᱚ ᱵᱟᱝ ᱠᱤᱱᱛᱩ ᱵᱟᱰᱟᱭ ᱫᱚᱧ ᱵᱟᱰᱟᱭ ᱜᱮᱭᱟ ᱱᱟᱥᱮ ᱱᱟᱥᱮ ᱫᱚ
ᱦᱚᱸ ᱟᱫᱚ ᱞᱟᱹᱭᱮᱫ ᱟᱧ ᱡᱮ ᱫᱤᱫᱤ ᱡᱮ ᱟᱢ ᱫᱚ ᱱᱤᱛᱚᱜ ᱫᱚ ᱧᱮᱞ ᱢᱮ ᱟᱹᱰᱤᱜᱟᱱ ᱠᱤᱪᱷᱩ ᱠᱤᱨᱤᱧ ᱛᱮᱱᱟᱜ ᱡᱤᱱᱤᱥ ᱧᱟᱢᱚᱜ ᱠᱟᱱᱟ ᱚᱱᱟ ᱠᱚᱨᱮᱜᱮ ᱵᱟᱯᱞᱟ ᱵᱤᱦᱟᱹ ᱠᱚᱨᱮᱜ ᱵᱷᱚᱡ ᱠᱚᱵᱚᱱ ᱡᱚᱢ ᱮᱫᱟ ᱟᱫᱚ ᱟᱢᱫᱚ ᱚᱱᱟ ᱠᱤᱨᱤᱧᱟᱜ ᱨᱮ ᱡᱚᱢ ᱵᱷᱟᱜᱮᱢ ᱵᱩᱡᱷᱟᱹᱣᱟ ᱥᱮ ᱡᱟᱦᱟᱸ ᱟᱵᱚ ᱱᱤᱡᱮ ᱛᱮ ᱯᱟᱛᱲᱟ ᱯᱟᱹᱴᱤ ᱠᱟᱛᱮ ᱵᱚᱱ ᱨᱚᱜᱟ ᱟᱨ ᱟᱹᱨᱩᱵ ᱥᱟᱯᱷᱟ ᱠᱟᱛᱮ ᱵᱚᱱ ᱡᱚᱢᱟ᱾ ᱚᱱᱟᱨᱮ ᱢᱟᱱᱮ ᱵᱷᱟᱜᱤ ᱥᱤᱵᱤᱞᱮᱢ ᱵᱩᱡᱷᱟᱹᱣᱟ ᱠᱟᱹᱴᱤᱡ ᱮᱢ ᱞᱟᱹᱭ ᱞᱮᱠᱷᱟᱱ ᱵᱷᱟᱜᱮ ᱠᱚᱜᱼᱟ?
ᱦᱩᱸ ᱚᱱᱟ ᱟᱹᱰᱤ ᱱᱟᱯᱟᱭ ᱠᱟᱛᱷᱟᱢ ᱠᱩᱞᱤ ᱠᱤᱫᱤᱧᱟ ᱦᱚᱸ ᱱᱤᱡᱮᱨᱟᱜ ᱛᱮᱭᱟᱨ ᱡᱤᱱᱤᱥ ᱢᱟ ᱱᱤᱡᱮᱨ ᱡᱟᱦᱟᱱᱟᱜ ᱮᱢ ᱛᱮᱭᱟᱨᱟ ᱚᱱᱟ ᱚᱱᱟ ᱨᱮᱱᱟᱜ ᱡᱚᱢ ᱫᱚ ᱟᱹᱰᱤ ᱮᱴᱟᱜ ᱜᱮ ᱵᱷᱟᱹᱜᱤ ᱜᱮ ᱵᱩᱡᱷᱟᱹᱜ ᱜᱮᱭᱟ᱾ ᱟ ᱢᱟᱱᱮ ᱡᱦᱮᱢ ᱵᱮᱱᱟᱣ ᱠᱮᱫᱟ ᱡᱮ ᱱᱤᱡᱮᱨᱮᱢ ᱵᱮᱱᱟᱣ ᱠᱮᱫᱟ ᱚᱱᱟ ᱚᱱᱟ ᱟᱢ ᱡᱟᱦᱟᱸᱱᱟᱜ ᱮᱢ ᱠᱤᱨᱤᱧᱟ ᱚᱱᱟ ᱢᱟ ᱡᱚᱢ ᱫᱚ ᱵᱩᱡᱷᱟᱹᱣ ᱢᱮᱱᱠᱷᱟᱱ ᱫᱚ ᱡᱮ ᱱᱤᱡᱮᱨᱮᱢ ᱵᱮᱱᱟᱣ ᱠᱮᱫᱟ ᱵᱷᱟᱹᱜᱮ ᱵᱩᱡᱷᱟᱹᱜ ᱜᱮᱭᱟ᱾
ᱟᱹᱰᱤ ᱵᱷᱟᱹᱜᱤᱢ ᱞᱟᱹᱭ ᱠᱮᱜᱼᱟ᱾ ᱟᱫᱚ ᱫᱤᱫᱤᱧ ᱞᱟᱹᱭᱮᱫᱼᱟ ᱡᱮ ᱟᱯᱮ ᱥᱮᱱ ᱫᱚ ᱛᱟᱞᱮ ᱵᱤᱞᱤ ᱠᱚ ᱱᱮᱛᱟᱨ ᱫᱚ ᱟᱥᱟᱲ ᱵᱚᱸᱜᱟ ᱫᱤᱱ ᱵᱤᱞᱤᱜ ᱟᱥᱮ ᱵᱟᱝᱼᱟ? ᱛᱟᱞᱮ ᱵᱮᱞᱮ ᱨᱮᱱᱟᱜ ᱡᱟᱦᱟᱸ ᱯᱤᱴᱷᱟᱹ ᱠᱚᱵᱚᱱ ᱡᱩᱛᱟ ᱚᱱᱟ ᱠᱚ ᱠᱩᱥᱤᱭᱟᱜ ᱜᱮᱭᱟ ᱥᱮ ᱵᱟᱝ ᱟᱨ? ᱡᱩᱛ ᱮᱢ ᱵᱟᱰᱟᱭ ᱜᱮᱭᱟ ᱥᱮ ᱵᱟᱝ? ᱠᱟᱹᱴᱤᱡ ᱮᱢ ᱞᱟᱹᱭ ᱞᱮᱠᱷᱟᱱ ᱵᱷᱟᱜᱮ ᱠᱚᱜᱼᱟ᱾
ᱛᱟᱞᱮ ᱨᱮᱱᱟᱜ ᱯᱤᱴᱷᱟᱹ ᱠᱚᱧ ᱵᱟᱰᱟᱭ ᱜᱮᱭᱟ᱾ ᱱᱮᱛᱟᱨ ᱜᱮ ᱵᱤᱞᱤᱜ ᱜᱮᱭᱟ ᱟᱞᱮ ᱥᱮᱫ ᱦᱚᱸ ᱚᱲᱟᱜ ᱥᱩᱨ ᱠᱚᱨᱮ ᱦᱚᱸ ᱢᱮᱱᱟᱜ ᱜᱮᱭᱟ ᱛᱟᱞᱮ ᱫᱟᱨᱮ ᱦᱚᱸ
ᱟᱫᱚ ᱞᱟᱹᱭ ᱮᱫ ᱤᱧ ᱡᱮ ᱟᱢᱵᱟᱵᱚᱛᱤ ᱨᱮ ᱠᱟᱱᱴᱷᱟᱲ ᱵᱤᱞᱤᱢ ᱡᱚᱢ ᱞᱮᱼᱟ ᱥᱮ ᱵᱟᱝ ᱫᱤᱫᱤ ᱱᱟᱥᱮᱱᱟᱜ ᱮᱢ ᱞᱟᱹᱭ ᱞᱮᱠᱷᱟᱱ ᱵᱷᱟᱜᱤ ᱠᱚᱜᱼᱟ ᱟᱞᱮ